ᱦᱮᱞᱳ ᱾
ᱦᱮᱸ ᱫᱤ ᱡᱚᱦᱟᱨ ᱜᱮ ᱾
ᱦᱮᱸ ᱡᱚᱦᱟᱨ ᱜᱮ ᱾ ᱪᱮᱫ ᱮᱢ ᱪᱤᱠᱟᱹᱭᱟᱹᱫᱟ?
ᱪᱮᱫ ᱦᱚᱸ ᱵᱟᱝᱟ ᱾
ᱚ ᱾
ᱛᱟᱦᱚᱞᱮ ᱫᱤ ᱟᱢᱫᱚ ᱪᱮᱫ ᱮᱢ ᱪᱤᱠᱟᱹᱭᱮᱜᱼᱟ?
ᱪᱮᱫ ᱦᱚᱸ ᱵᱟᱝ ᱤᱧ ᱦᱚᱸ ᱦᱚᱜ-ᱚᱭ ᱯᱷᱟᱸᱠᱟ ᱥᱮᱫ ᱨᱮᱜᱤᱧ ᱫᱩᱲᱩᱵ ᱟᱠᱟᱱᱟ ᱾
ᱦᱮᱸ ᱾
ᱜᱚᱨᱚᱢ ᱠᱟᱱᱟ ᱫᱚᱢᱮ ᱾ ᱦᱩᱸ ᱾ ᱦᱮᱸ ᱛᱚ ᱾ ᱦᱸ ᱞᱟᱹᱭᱮᱫ ᱛᱟᱦᱮᱤᱧ ᱱᱚᱜᱼᱚᱭ ᱜᱟᱯᱟ ᱢᱮᱭᱟᱝ ᱥᱮᱴᱮᱨᱚᱜ ᱠᱟᱱᱟ ᱵᱩᱨᱩ ᱵᱚᱸᱜᱟ, ᱵᱩᱨᱩ ᱵᱚᱸᱜᱟᱢ ᱧᱮᱞ ᱟᱠᱟᱫᱼᱟ ᱥᱮ ᱵᱟᱝ?
ᱵᱩᱨᱩ ᱵᱚᱸᱜᱟ ᱛᱚ ᱵᱟᱹᱧ ᱧᱮᱞ ᱟᱠᱟᱜᱼᱟ ᱠᱷᱟᱱ ᱟᱸᱡᱚᱢᱜ ᱥᱩᱫᱷᱩᱧ ᱟᱸᱡᱚᱢ ᱠᱟᱜᱼᱟ ᱾ ᱧᱮᱞ ᱠᱚᱫᱚ ᱵᱟᱹᱧ ᱧᱮᱞ ᱠᱟᱜᱼᱟ ᱾
ᱦᱮᱸ ᱛᱚ ᱱᱚᱜᱼᱚᱭ ᱜᱟᱯᱟ ᱢᱮᱭᱟᱝ ᱦᱳᱭᱳᱜᱼᱟ ᱾ ᱟᱞᱮ ᱥᱳᱨ ᱥᱮᱫ ᱨᱮᱜᱮ ᱾
ᱦᱮᱸ ᱾
ᱦᱤᱡᱩᱜ ᱢᱮ ᱧᱮᱞ, ᱧᱮᱞᱟᱢ ᱾
ᱦᱮᱸ ᱛᱟᱦᱚᱞᱮ ᱛᱤᱱᱟᱹᱜ ᱠᱚ ᱦᱚᱲᱚᱜ ᱜᱮᱭᱟ ᱫᱚᱢᱮ ᱜᱮᱠᱚ ᱦᱚᱲᱚᱜᱼᱟ ᱥᱮ ᱪᱮᱫ?
ᱦᱮᱸ ᱫᱚᱢᱮ ᱟᱹᱰᱤ ᱨᱟᱹᱥᱠᱟᱹ ᱜᱮ ᱦᱳᱭᱳᱜᱼᱟ ᱮᱱᱮᱡ ᱥᱮᱨᱮᱧ, ᱯᱟᱛᱟ ᱮᱱᱮᱡ ᱦᱳᱭᱳᱜ ᱟ ᱛᱚ ᱟᱨ ᱫᱚᱠᱟᱱ ᱫᱟᱱᱤ ᱠᱚᱦᱚᱸ ᱫᱚᱢᱮ ᱠᱚ ᱠᱚ ᱵᱟᱹᱭᱥᱟᱹᱣᱼᱟ ᱦᱟᱱᱮ ᱥᱟᱹᱜᱤᱧ ᱥᱟᱹᱜᱤᱧ ᱠᱷᱚᱱ ᱠᱚ ᱟᱹᱜᱩᱭᱟ ᱾
ᱦᱮᱸ ᱾
ᱦᱩᱸᱜ ᱩᱸ ᱾ ᱟᱨᱚ ᱱᱤᱭᱟᱹ ᱵᱟᱨ ᱫᱚ ᱤᱭᱟᱹ ᱥᱤᱲᱤ ᱠᱚ ᱵᱟᱹᱭᱥᱟᱹᱣ ᱠᱟᱜᱼᱟ ᱩᱱ ᱫᱨᱟ ᱫᱚ ᱦᱟᱱᱮ ᱤᱭᱟᱹ ᱛᱮᱜᱮ ᱠᱚ ᱨᱟᱠᱟᱵ ᱛᱟᱦᱮᱸᱜ ᱟ ᱛᱚ ᱟᱹᱰᱤ ᱠᱚᱥᱴᱚ ᱠᱟᱛᱮᱫ ᱜᱮ ᱾ ᱟᱫᱚ ᱱᱤᱭᱟᱹ ᱵᱟᱨ ᱫᱚ ᱥᱤᱲᱤ ᱠᱚ ᱵᱟᱹᱭᱥᱟᱹᱣ ᱠᱟᱫᱟ ᱾ ᱦᱩᱸ, ᱩᱱᱟᱹᱜ ᱫᱚ ᱵᱟᱝ ᱠᱚᱥᱴᱚᱣᱟ ᱱᱤᱭᱟᱹ ᱵᱟᱨ ᱫᱚ ᱟᱞᱜᱟ ᱛᱮᱜᱮ ᱨᱟᱠᱟᱵ ᱨᱟᱠᱟᱵ ᱜᱟᱱᱚᱜᱼᱟ ᱾
ᱥᱩᱫᱷᱩ ᱵᱚᱸᱜᱟ ᱵᱩᱨᱩ ᱜᱮ ᱦᱳᱭᱳᱜ ᱥᱮ ᱟᱨᱦᱚᱸ ᱚᱱᱠᱟ ᱯᱟᱛᱟ ᱠᱚ ᱦᱚᱸ ᱦᱳᱭᱳᱜᱼᱟ ᱚᱸᱰᱮ?
ᱵᱚᱸᱜᱟᱼᱵᱩᱨᱩ ᱦᱚᱸ ᱯᱟᱛᱟ ᱠᱚᱦᱚᱸ, ᱯᱟᱛᱟ ᱵᱚᱞᱛᱮ ᱚᱱᱮ ᱮᱱᱮᱡ ᱥᱮᱨᱮᱧ ᱦᱳᱭᱳᱜᱼᱟ ᱾ ᱟᱨ ᱥᱟᱹᱜᱤᱧ ᱥᱟᱹᱜᱤᱧ ᱠᱚᱨᱮᱱ ᱜᱮ ᱦᱚᱲ ᱠᱚᱠᱚ ᱦᱤᱡᱩᱜ ᱜᱮᱭᱟ ᱦᱟᱱᱮ ᱫᱚᱠᱟᱱ ᱠᱚᱦᱚᱸ ᱠᱚ ᱵᱟᱹᱭᱥᱟᱣᱟ ᱜᱮᱸᱫᱟᱜ ᱫᱚᱠᱟᱱ ᱯᱟᱹᱧᱪᱤ ᱫᱚᱠᱟᱱ ᱠᱚ ᱵᱳᱭ ᱫᱚᱠᱟᱱ ᱠᱟᱱ ᱠᱚ ᱚᱱᱮ ᱯᱤᱴᱷᱟᱹ ᱫᱚᱠᱟᱱ ᱠᱚᱦᱚᱸ ᱞᱮᱴᱚ ᱠᱚ᱾ ᱵᱷᱟᱡᱤ ᱡᱷᱚᱛᱚ ᱨᱚᱠᱚᱢᱟᱜ ᱜᱮ ᱡᱷᱚᱛᱚ ᱠᱚ ᱫᱚᱠᱟᱱ ᱠᱚ ᱦᱮᱸ᱾ ᱧᱮᱞ ᱡᱚᱝ ᱞᱮᱠᱟᱱ ᱡᱤᱱᱤᱥ ᱜᱮ ᱦᱮᱱᱟᱜᱼᱟ᱾ ᱟᱨ ᱚᱱᱮ ᱮᱱᱮᱡ ᱟᱠᱚ ᱯᱮᱱᱮ ᱯᱮᱱᱮ ᱤᱭᱟᱹ ᱢᱮᱱᱟᱜᱼᱟ ᱯᱟᱲᱟᱜᱷᱟᱴ ᱵᱚᱞᱮ ᱧᱩᱛᱩ ᱚᱸᱰᱮ ᱫᱚ ᱯᱟᱛᱟ ᱮᱱᱮᱡ ᱦᱩᱭᱩᱜ ᱜᱮᱭᱟ᱾
ᱦᱮᱸ
ᱚᱸᱰᱮ ᱠᱚ ᱮᱱᱮᱡᱟ ᱫᱚᱢᱮ ᱯᱟᱛᱟ ᱮᱱᱮᱡ ᱦᱳᱭᱳᱜᱼᱟ᱾ ᱡᱟᱦᱟᱸᱭ ᱠᱚ ᱧᱮᱞ ᱠᱚ ᱪᱚᱜᱼᱟ ᱡᱷᱚᱛᱚ ᱜᱮᱠᱚ ᱮᱱᱮᱡᱟ ᱚᱸᱰᱮ᱾
ᱦᱮᱸ
ᱩᱸ ᱟᱯᱮ ᱥᱮᱫ ᱫᱚ ᱚᱝᱠᱟ ᱚᱱᱠᱟ ᱵᱩᱨᱩ ᱠᱚᱫᱚ ᱵᱟᱹᱱᱩᱜ ᱜᱮᱭᱟ?
ᱮᱸ ᱚᱸ ᱟᱞᱮ ᱥᱮᱱ ᱫᱚ ᱵᱩᱨᱩ ᱫᱚ ᱵᱟᱹᱱᱩᱜᱼᱟ ᱥᱩᱫᱩ ᱵᱤᱨ ᱜᱮ ᱦᱮᱱᱟᱜᱼᱟ᱾
ᱚ ᱦᱮᱸ ᱛᱚ
ᱛᱟᱦᱞᱮ ᱟᱯᱮ ᱥᱮᱱ ᱫᱚ ᱵᱩᱨᱩ ᱦᱮᱱᱟᱜᱼᱟ ᱵᱟᱝ?
ᱵᱩᱨᱩ ᱢᱟᱱᱮ ᱵᱩᱨᱩ ᱢᱮᱱᱟᱜᱼᱟ ᱢᱮᱫᱴᱟᱝ ᱟᱞᱮ ᱥᱳᱨ ᱨᱮᱦᱚᱸ ᱢᱮᱫᱴᱟᱝ ᱴᱩᱨᱟᱹ ᱵᱩᱨᱩ ᱢᱮᱱᱟᱜᱼᱟ ᱚᱸᱰᱮ ᱦᱚᱸ ᱯᱩᱡᱟᱹ ᱦᱩᱭᱩᱜ ᱜᱮᱭᱟ᱾ ᱚᱱᱟ ᱫᱚ ᱡᱷᱮᱸᱴ ᱵᱚᱸᱜᱟ ᱢᱚᱬᱮ ᱢᱟᱦᱟ ᱨᱮ᱾ ᱚᱸᱰᱮ ᱫᱚ ᱦᱟᱱᱟᱜ ᱵᱩᱨᱩ ᱵᱚᱸᱜᱟ ᱩᱱᱟᱹ ᱩᱱᱟᱹᱜ ᱫᱚ ᱵᱟᱠᱚ ᱡᱟᱠᱟ ᱚᱱᱟ ᱥᱩᱨ ᱥᱩᱯᱩᱨ ᱠᱚᱨᱮᱱ ᱠᱚ ᱡᱟᱣᱨᱟᱜᱼᱟ᱾ ᱚᱸᱰᱮ ᱯᱩᱡᱟᱹ ᱠᱚ ᱦᱩᱭᱩᱜᱼᱟ᱾
ᱦᱩᱸ
ᱛᱟᱯᱚᱨᱮ ᱚᱸᱰᱮ ᱫᱚ ᱦᱟᱱᱮ ᱫᱚᱢᱮ ᱫᱚ ᱵᱟᱠᱚ ᱮᱱᱮᱡᱟ ᱩᱱᱠᱩ ᱦᱟᱱᱮ ᱥᱤᱧ ᱥᱤᱝᱨᱟᱹᱭ ᱥᱮ ᱪᱮᱜ ᱵᱟᱠᱚ ᱞᱮ ᱮᱱᱮᱡ?
ᱦᱮᱸ
ᱦᱳᱭ ᱩᱱᱠᱩ ᱠᱚ ᱮᱱᱮᱪᱟ ᱚᱸᱰᱮ ᱫᱚ ᱟᱨ ᱚᱱᱮ ᱫᱳᱝᱜᱟᱹᱲ ᱫᱚᱱ ᱠᱚ ᱦᱩᱭᱩᱜᱼᱟ ᱟᱞᱮᱥᱩᱨ ᱚᱱᱮ ᱡᱟᱦᱟᱸ ᱴᱩᱨᱟᱹ ᱵᱩᱨᱩ ᱠᱚ ᱞᱟᱹᱭ ᱫᱚ᱾
ᱦᱮᱸ
ᱟ ᱦᱟᱱᱟ ᱵᱩᱨᱩ ᱵᱚᱸᱜᱟ ᱞᱮᱠᱟ ᱩᱱᱟᱹᱜ ᱫᱚ ᱵᱟᱠᱚ ᱮᱱᱮᱡ ᱥᱮᱨᱮᱧᱟ ᱱᱚᱸᱰᱮ ᱫᱚ᱾
ᱚ
ᱦᱩᱸ
ᱛᱟᱦᱞᱮ ᱫᱟᱟᱲᱟᱱ ᱠᱚ ᱚᱠᱟ ᱠᱚᱨᱮᱢ ᱪᱟᱞᱟᱣ ᱠᱟᱱᱟ?
ᱮᱸ ᱫᱟᱬᱟᱱ ᱦᱚᱸ ᱚᱝᱠᱟ ᱫᱚ ᱵᱟᱹᱧ ᱪᱟᱞᱟᱣ ᱠᱟᱱᱟ ᱚᱱᱮ ᱚᱱᱟ ᱵᱩᱨᱩ ᱡᱟᱦᱟᱸ ᱥᱩ-ᱥᱩᱥᱩᱱᱤᱭᱟᱹ ᱚᱸᱰᱮ ᱢᱤᱫ ᱫᱷᱟᱣ ᱤᱧ ᱪᱟᱞᱟᱣ ᱞᱮᱱ ᱛᱟᱦᱮᱸᱜᱼᱟ ᱫᱟᱬᱟᱱ᱾
ᱚ
ᱮᱸ ᱟᱨ ᱦᱚᱸᱜᱼᱚᱭ ᱢᱩᱠᱩᱰᱢᱩᱱᱤ ᱯᱩᱨᱤᱧ ᱧᱮᱞ ᱟᱠᱟᱜᱼᱟ ᱚᱝᱠᱟ ᱫᱚ ᱵᱟᱠᱷᱟᱡ ᱫᱚ ᱫᱟᱬᱟᱱ ᱫᱚ ᱵᱟᱹᱧ ᱪᱟᱞᱟᱣ ᱵᱟᱲᱟ ᱟᱠᱟᱱᱟ᱾
ᱚ
ᱟᱞᱮ ᱢᱩᱠᱩᱴᱢᱩᱱᱤᱯᱩᱨᱮ ᱦᱟᱸᱜ ᱦᱮᱜ ᱵᱟᱲᱟᱣ ᱠᱟᱱᱟᱢ ᱢᱩᱠᱩᱴᱢᱩᱱᱤᱯᱩᱨ?
ᱵᱟᱝᱟ ᱥᱩᱫᱩ ᱟᱸᱡᱚᱢ ᱟᱠᱟᱜᱼᱟ ᱧᱮᱞ ᱫᱚ ᱱᱟᱦᱟᱜ ᱠᱷᱟᱱ ᱵᱟᱹᱧ ᱧᱮᱞ ᱟᱠᱟᱜᱼᱟ᱾
ᱦᱚ ᱦᱮᱸᱛᱚ ᱱᱚᱸᱰᱮ ᱦᱚᱸ ᱚᱱᱮᱜ
ᱛᱟᱦᱞᱮᱧ ᱞᱟᱹᱭᱮᱜᱼᱟ ᱦᱮᱸ ᱞᱟᱹᱭᱮᱜ ᱟᱹᱧ ᱢᱩᱠᱩᱴᱢᱩᱱᱤᱭᱟᱹ ᱨᱮ ᱫᱚ ᱠᱚ ᱧᱮᱞ ᱡᱟᱭᱜᱟ ᱫᱚ ᱪᱮᱜ ᱠᱚ ᱦᱮᱱᱟᱜᱼᱟ ᱞᱟᱹᱭ ᱞᱮᱠᱷᱟᱱᱮᱢ ᱟᱹᱰᱤ ᱱᱟᱯᱟᱭ ᱠᱚᱜᱼᱟ?
ᱢᱩᱠᱩᱴᱢᱚᱱᱤ ᱫᱚ ᱧᱮᱞ ᱡᱟᱭᱜᱟ ᱫᱚ ᱵᱚᱞᱛᱮ ᱚᱱᱮ ᱰᱮᱢ ᱦᱮᱱᱟᱜ ᱟᱛᱚ ᱚᱱᱮ ᱱᱟᱹᱣᱠᱟᱹ ᱠᱚ ᱢᱮᱱᱟᱜᱼᱟ ᱚᱱᱠᱟ ᱛᱮ ᱠᱚ ᱤᱭᱟᱹ ᱯᱟᱨᱚᱢᱚᱜ ᱜᱮᱭᱟ ᱱᱚᱣᱟ ᱫᱷᱟᱨᱮ ᱠᱷᱚᱱ ᱦᱟᱱᱟ ᱫᱷᱟᱨᱮ ᱚᱱᱠᱟ ᱱᱮᱛᱟᱨ ᱫᱚ ᱚᱱᱮ ᱯᱟᱨᱠ ᱠᱚᱠᱚ ᱵᱟᱹᱭᱥᱟᱹᱣ ᱟᱠᱟᱜᱼᱟ ᱫᱟᱬᱟᱱ ᱠᱚ ᱪᱟᱞᱟᱜ ᱜᱮᱭᱟ ᱛᱚ ᱚᱸᱰᱮ ᱦᱟᱱᱮ ᱨᱟᱵ ᱵᱟᱝ ᱫᱤᱱ ᱱᱤᱛᱚᱜ ᱫᱚ ᱩᱱᱟᱹᱜ ᱫᱚ ᱵᱟᱠᱚ ᱪᱟᱞᱟᱜᱼᱟ ᱥᱚᱢᱚᱭ ᱢᱮᱞᱟ ᱵᱟᱹᱭᱥᱟᱹᱜᱼᱟ᱾ ᱟᱨ ᱚᱱᱮ ᱩᱢ ᱧᱮᱞ ᱫᱚ ᱵᱚᱞᱛᱮ ᱚᱱᱮ ᱰᱮᱢ ᱜᱮ ᱦᱮᱱᱟᱜᱼᱟ ᱟᱫᱚ ᱟᱹᱰᱤ ᱢᱟᱨᱟᱝ
ᱚ
ᱦᱳᱭ ᱟᱨᱟᱸᱜ ᱱᱤᱛᱚᱜ ᱫᱚ ᱦᱟᱱᱮ ᱡᱮᱢᱚᱱ ᱞᱟᱦᱟ ᱛᱮᱫᱚ ᱞᱟᱹᱭ ᱞᱮᱫᱟ ᱠᱚᱥᱮ ᱦᱟᱱᱮ ᱰᱩᱵᱩᱡ ᱞᱮᱱ ᱛᱟᱦᱮᱸᱜᱼᱟ ᱢᱩᱠᱩᱴᱢᱩᱱᱤᱯᱩᱨ ᱜᱚᱲᱟᱵᱟᱹᱲᱤ ᱢᱤᱫᱴᱟᱝ . ᱤᱭᱟᱹ ᱵᱟᱹᱱᱩᱜ ᱛᱟᱵᱚᱱᱟ ᱢᱤᱫᱴᱟᱝ ᱯᱩᱛᱷᱤ ᱵᱟᱹᱱᱩᱜᱼᱟ
ᱦᱮᱸ
ᱦᱳᱭ ᱟᱫᱚ ᱱᱤᱛᱚᱜ ᱫᱚ ᱚᱱᱟ ᱠᱚᱫᱚ ᱠᱚ ᱛᱚᱞ ᱟᱠᱟᱫᱟ ᱱᱤᱛᱚᱜ ᱫᱚ ᱚᱱᱠᱟ ᱫᱚ ᱫᱟᱜ ᱠᱚᱫᱚ ᱵᱟᱝ ᱯᱟᱨᱚᱢᱚᱜᱼᱟ ᱚᱱᱟ ᱰᱮᱢ ᱵᱷᱤᱛ ᱛᱤ ᱨᱮᱜᱮ ᱛᱟᱦᱮᱸᱱᱟ
ᱚ
ᱦᱮᱸ ᱧᱮᱞ ᱡᱚᱝ ᱫᱚ ᱚᱱᱟ ᱰᱮᱢ ᱜᱮ ᱟᱨ ᱚᱱᱟ ᱚᱱᱠᱟ ᱢᱚᱛᱚ ᱫᱚ ᱪᱮᱫ ᱦᱚᱸ ᱵᱟᱹᱱᱩᱜᱼᱟ ᱚᱱᱠᱟᱱᱟᱜ ᱧᱮᱞ ᱫᱚ ᱚᱱᱟ ᱰᱮᱢ ᱜᱮ ᱠᱷᱟᱹᱞᱤ ᱦᱮᱸᱱᱟᱜᱼᱟ ᱟᱨ ᱚᱱᱟ ᱥᱩᱨ ᱥᱩᱯ ᱯᱩᱨ ᱠᱚᱨᱮ ᱦᱮᱛᱟᱨ ᱫᱚ ᱦᱟᱱᱟᱼᱱᱟ ᱯᱟᱨᱠ ᱠᱚᱠᱚ ᱵᱟᱹᱭᱥᱟᱹᱣ ᱟᱠᱟᱫᱟ᱾ ᱚᱸᱰᱮ ᱜᱮᱠᱚ ᱫᱟᱬᱟᱱ ᱜᱮᱭᱟ᱾ ᱩᱸ ᱟᱢ ᱫᱚ ᱚᱱᱠᱟ ᱫᱟᱬᱟᱱ ᱠᱚ ᱵᱟᱢ ᱪᱟᱞᱟᱣ ᱵᱟᱲᱟ ᱟᱠᱟᱱ ᱜᱮᱭᱟ?
ᱵᱟᱹᱧ ᱪᱟᱞᱟᱣ ᱟᱠᱟᱱ ᱜᱮᱭᱟ
ᱚᱱᱟ ᱠᱚᱫᱚ ᱦᱩᱭᱩᱜ ᱠᱟᱱᱟ ᱞᱩᱞᱩᱱ ᱠᱚ ᱥᱤᱛᱟ ᱠᱩᱸᱰ ᱠᱚ ᱚᱱᱟ ᱠᱚᱜᱮᱧ ᱧᱮᱞ ᱟᱠᱟᱜᱼᱟ᱾
ᱚᱱᱟ ᱫᱚ ᱚᱠᱟ ᱥᱮᱜ ᱪᱚ?
ᱦᱮᱸ ᱚᱱᱮ ᱩᱰᱤᱥᱟ ᱥᱮᱱ
ᱳ ᱚᱸᱰᱮ ᱫᱚ ᱢᱟᱱᱮ ᱛᱤᱥ ᱦᱩᱭᱩᱜᱼᱟ ᱚᱱᱟ ᱥᱮ ᱚᱱᱟ ᱫᱚ ᱫᱟᱬᱟᱱ ᱞᱮᱠᱟ ᱪᱟᱞᱟᱜ ᱦᱩᱭᱩᱜᱼᱟ?
ᱦᱮᱸ ᱚᱱᱟ ᱫᱚ ᱦᱮᱸ ᱨᱟᱵᱟᱝ ᱫᱤᱱ ᱜᱮᱠᱚ ᱪᱟᱞᱟᱜᱼᱟ ᱡᱚᱠᱷᱚᱱ ᱨᱮᱭᱟᱲ ᱵᱩᱡᱷᱟᱹᱜᱼᱟ᱾ ᱩᱱ ᱡᱚᱠᱷᱚᱱ ᱜᱮ ᱵᱷᱟᱹᱜᱤ ᱵᱩᱡᱷᱟᱹᱜᱼᱟ᱾
ᱟᱪᱪᱷᱟ
ᱩᱱ ᱡᱚᱠᱷᱚᱱ ᱜᱮᱠᱚ ᱟᱭᱢᱟ ᱦᱚᱲ ᱠᱚ ᱪᱟᱞᱟᱜᱼᱟ ᱚᱸᱰᱮ ᱧᱮᱞ ᱞᱟᱹᱜᱤᱫ ᱛᱮ᱾ ᱚᱸᱰᱮ ᱫᱚ ᱥᱩᱫᱩ ᱵᱩᱨᱩ ᱠᱷᱚᱱᱟᱜ ᱫᱟᱜ ᱞᱟᱛᱟᱨ ᱨᱮ ᱫᱩᱞ ᱟᱬᱜᱚᱱ ᱠᱟᱱᱟ᱾
ᱚᱱᱠᱟ ᱢᱟᱱᱮ ᱡᱩᱛ ᱠᱟᱫᱟ ᱠᱚ ᱥᱮ ᱚᱱᱟ ᱫᱚ ᱥᱟᱹᱨᱤᱜᱮ ᱚᱱᱠᱟ ᱫᱩᱞᱟᱹᱲ
ᱦᱮᱸ ᱥᱟᱹᱨᱤ ᱥᱟᱹᱨᱤ ᱥᱟᱹᱨᱤ ᱜᱮ ᱚᱱᱠᱟᱜᱮ ᱟᱨ ᱵᱩᱨᱩ ᱥᱚᱸᱜᱷᱟ ᱠᱚ ᱦᱮᱱᱟᱜᱼᱟ᱾
ᱟᱪᱪᱷᱟ ᱚᱸᱰᱮ ᱫᱚ ᱛᱤᱱᱟᱹᱜ ᱥᱟᱺᱟᱜᱤᱧᱟ ᱟᱯᱮ ᱴᱷᱮᱱ ᱠᱷᱚᱱᱟᱜ ᱫᱚ?
ᱵᱮᱥᱤ ᱫᱚ ᱵᱟᱝ ᱥᱟᱺᱜᱤᱧᱟ᱾
ᱚ ᱦᱮᱸᱛᱚ, ᱟᱨ ᱢᱤᱫᱴᱟᱝ ᱪᱮᱫ ᱮᱢ ᱞᱟᱹᱭ ᱠᱮᱫᱟ ᱚᱸᱰᱮ ᱫᱚ ᱪᱮᱫ ᱦᱩᱭᱩᱜᱼᱟ? ᱟᱨ ᱢᱤᱫᱴᱟᱝ ᱞᱟᱹᱭ ᱠᱮᱫ ᱫᱚ᱾
ᱦᱚᱸ ᱚᱱᱠᱟᱱ ᱚᱱᱟᱠᱤᱱ ᱥᱚᱢᱟᱱ ᱥᱚᱢᱟᱱ ᱜᱮᱭᱟ ᱚᱸᱰᱮᱜ ᱜᱮ ᱥᱩᱨ ᱥᱩᱨ ᱦᱮᱱᱟᱜᱼᱟ᱾
ᱚ ᱦᱮᱸ ᱛᱚ ᱟᱨ ᱚᱱᱠᱟ ᱪᱮᱫ ᱠᱚᱠᱚ ᱡᱟᱦᱟᱱᱟᱜ ᱚᱱᱠᱟ ᱢᱮᱞᱟ ᱴᱮᱞᱟ ᱦᱩᱭᱩᱜᱭ ᱜᱮᱭᱟ ᱚᱸᱰᱮ?
ᱦᱮᱱᱟᱜᱼᱟ ᱫᱚᱠᱟᱱ ᱯᱟᱴ ᱠᱚᱠᱚ ᱵᱟᱹᱭᱥᱟᱹᱣ ᱠᱟᱜᱼᱟ᱾ ᱟᱨ ᱵᱩᱨᱩ ᱦᱚᱸ ᱩᱱᱠᱩ ᱡᱟᱦᱟᱸᱭ ᱠᱚ ᱫᱮᱡᱚᱜᱼᱟ ᱞᱮ ᱵᱩᱨᱩ ᱪᱮᱛᱟᱱ ᱠᱚᱨᱮ ᱦᱚᱸ ᱫᱚᱠᱟᱱ ᱛᱟᱦᱮᱱᱟ ᱚᱱᱠᱟ ᱡᱟᱦᱟᱸ ᱡᱚᱢ ᱞᱟᱹᱜᱤᱫ᱾ ᱢᱟᱱᱮ ᱦᱟᱞᱠᱟ ᱠᱷᱟᱵᱟᱨ ᱚᱱᱠᱟᱱᱟᱜ ᱠᱚ ᱛᱟᱦᱮᱱᱟ᱾ ᱡᱮ ᱚᱸᱰᱮ ᱠᱤᱨᱤᱧ ᱠᱟᱛᱮ ᱠᱚ ᱡᱚᱢ ᱫᱟᱲᱮᱭᱟᱜ ᱢᱟ᱾
ᱚ
ᱟᱹᱰᱤ ᱟᱢᱫᱟ ᱦᱮᱸ ᱫᱚᱠᱟᱱ ᱠᱚ ᱵᱟᱹᱭᱥᱟᱹᱣ ᱛᱟᱦᱮᱱᱟ ᱵᱩᱨᱩ ᱞᱟᱛᱟᱨ ᱨᱮᱫᱚ᱾ ᱟ ᱟᱹᱰᱤ ᱟᱢᱫᱟ ᱡᱚ ᱵᱤᱞᱤ ᱠᱚᱦᱚᱸ ᱠᱚ ᱟᱠᱷᱨᱤᱧᱟ ᱵᱩᱨᱩ ᱨᱮ ᱡᱚᱠᱷᱚᱱ ᱪᱮᱫ ᱠᱚ ᱡᱚᱜᱼᱟ ᱵᱤᱞᱤᱜᱼᱟ᱾ ᱚᱱᱟ ᱠᱚ ᱚᱱᱟ ᱞᱟᱛᱟᱨ ᱨᱮ ᱡᱷᱚᱛᱚ ᱞᱮᱠᱟᱱᱟᱜ ᱡᱚᱵᱤᱞᱮ ᱠᱚᱜᱮᱢ ᱧᱟᱢᱟ᱾
ᱚᱱᱟ ᱵᱩᱨᱩ ᱪᱮᱛᱟᱱ ᱨᱮᱜᱮ ᱚᱱᱟ ᱡᱚ ᱠᱚᱫᱚ ᱢᱟᱱᱮ ᱛᱟᱦᱮᱱ ᱜᱮᱭᱟ ᱥᱮ ᱪᱮᱫ ᱫᱟᱨᱮ ᱦᱮᱱᱟᱜᱼᱟ?
ᱵᱩᱨᱩ ᱦᱮᱸ ᱵᱤᱨ ᱦᱮᱱᱟᱜ ᱛᱚ ᱵᱩᱨᱩ ᱨᱮ ᱚᱱᱟ ᱵᱤᱨ ᱠᱚᱨᱮᱱᱟᱜ ᱜᱮᱠᱚ ᱛᱤᱭᱜ ᱟᱹᱜᱩᱭᱟ ᱚᱱᱟ ᱥᱩᱨ ᱥᱩᱯᱩᱨ ᱨᱮᱱ ᱦᱚᱲ ᱟᱫᱚ ᱞᱟᱛᱟᱨ ᱨᱮ ᱚᱱᱠᱟ ᱫᱚᱠᱟᱱ ᱠᱚ ᱵᱟᱹᱭᱥᱟᱹᱣ ᱠᱟᱜᱼᱟ ᱾ᱟᱨ ᱡᱟᱦᱟᱸ ᱧᱮᱧᱮᱞ ᱡᱚᱝ ᱦᱚᱲ, ᱠᱚ ᱪᱟᱞᱟᱜᱼᱟ, ᱩᱱᱠᱩ ᱚᱱᱟ ᱠᱚ ᱠᱤᱨᱤᱧ ᱡᱚᱝᱟᱜᱼᱟ᱾ ᱟᱨ ᱡᱷᱚᱛᱚ ᱦᱚᱲᱚ ᱫᱚ ᱫᱟᱬᱟᱱ ᱞᱟᱹᱜᱤᱫ ᱠᱚ ᱪᱟᱞᱟᱣ ᱟᱠᱟᱱᱟ ᱡᱮ ᱚᱱᱟ ᱠᱚᱫᱚ ᱵᱟᱝ ᱠᱚ ᱛᱤᱭᱳᱜ ᱫᱟᱲᱮᱜᱼᱟ᱾ ᱟᱫᱚ ᱚᱸᱰᱮ ᱦᱟᱛᱟ ᱠᱟᱛᱮ ᱠᱚ ᱡᱚᱢᱟ ᱟᱹᱜᱩᱭᱟᱠᱚ ᱚᱲᱟᱜ᱾
ᱚ ᱚᱱᱟ ᱢᱟᱱᱮ ᱪᱮᱜ ᱪᱮᱜ ᱪᱮᱜ ᱡᱚ ᱠᱚ ᱛᱟᱦᱮᱸᱜ ᱪᱮᱜ ᱪᱮᱜ ᱡᱚᱢᱟᱜ ᱚᱱᱟ ᱡᱚ ᱠᱚ ᱢᱮᱱᱟᱜᱼᱟ?
ᱦᱮᱸ ᱡᱚᱠᱷᱚᱱ ᱢᱟᱱᱮ ᱥᱤᱡᱤᱱ ᱨᱮ ᱪᱮᱜ ᱠᱚ ᱡᱚᱜ ᱜᱮᱭᱟ? ᱚᱱᱟ ᱠᱚᱜᱮ ᱚᱸᱰᱮᱢ ᱧᱟᱢᱟ᱾ ᱡᱮᱢᱚᱱ ᱛᱤᱨᱤᱞ ᱡᱚᱠᱷᱚᱱ ᱫᱚ ᱛᱤᱨᱤᱞ ᱵᱤᱞᱤ ᱠᱚᱠᱚ ᱫᱚᱠᱟᱱ ᱠᱟᱜᱼᱟ᱾ ᱡᱚᱠᱷᱚᱱ ᱛᱟᱨᱩᱵ ᱠᱚ ᱵᱤᱞᱤᱜᱼᱟ, ᱛᱚᱠᱷᱚᱱ ᱫᱚ ᱛᱟᱨᱚᱵ ᱵᱤᱞᱤ ᱠᱚᱦᱚᱸ ᱠᱚ ᱫᱚᱠᱟᱱ ᱠᱟᱜᱼᱟ᱾
ᱮ ᱥᱤᱡᱤ ᱨᱮ ᱡᱟᱦᱟᱸᱭ ᱜᱮ ᱵᱤᱞᱤᱜᱼᱟ ᱚᱱᱟ ᱜᱮᱠᱚ ᱚᱸᱰᱮ ᱠᱚ ᱫᱚᱠᱟᱱ ᱜᱮᱭᱟ᱾
ᱚᱸᱰᱮ ᱠᱚ ᱫᱚᱠᱟᱱ ᱠᱟᱜ-ᱟ ᱡᱮᱢᱚᱱ ᱱᱤᱛᱚᱜ ᱫᱚ ᱦᱟᱸᱜ ᱠᱷᱟᱱ ᱱᱤᱛᱚᱜ ᱡᱟᱦᱟᱸᱭ ᱠᱚ ᱪᱟᱞᱟᱜ ᱠᱟᱱᱟ ᱱᱤᱛᱚᱜ ᱫᱚ ᱚᱱᱟ ᱠᱩᱸᱛ ᱠᱚ ᱰᱟᱹᱣᱠᱟᱹ ᱠᱚ ᱧᱟᱢᱚᱜ ᱜᱮᱭᱟ᱾ ᱟᱯᱮᱥᱮᱫ ᱧᱟᱢᱚᱜ ᱟ ᱥᱮ ᱵᱟᱝᱟ ᱦᱮᱸ?
ᱚᱱᱟ ᱰᱟᱹᱣᱠᱟᱹ ᱫᱚ ᱪᱮᱫ ᱠᱚ ᱞᱟᱹᱭᱟ ᱚᱱᱟ ᱫᱚ?
ᱦᱮᱸ ᱠᱩᱸᱛ ᱠᱷᱚᱱᱟᱜ ᱡᱟᱦᱟᱸ ᱞᱟᱹᱴᱩᱣᱟᱜ ᱠᱟᱱᱟ ᱢᱟᱨᱟᱝ ᱜᱮᱭᱟ ᱚᱱᱟ ᱫᱚ᱾
ᱚ ᱟᱞᱮ ᱥᱮᱫ ᱫᱚ ᱚᱱᱮ ᱢᱟᱨᱟᱝ ᱟᱜ ᱫᱚ ᱠᱳᱫᱽ ᱜᱮᱠᱚ ᱞᱟᱹᱭᱟ ᱟᱨ ᱚᱱᱮ ᱪᱷᱳᱴᱚᱣᱟᱜ ᱫᱚ ᱚᱱᱮ ᱪᱟᱹᱰᱩᱠ ᱠᱳᱫᱽ ᱠᱚ ᱞᱟᱹᱭᱟ᱾
ᱚᱸ ᱚᱸ ᱟᱫᱚᱱᱟᱜ ᱚᱱᱟ ᱢᱟᱨᱟᱝ ᱟᱜ ᱫᱚ ᱰᱟᱹᱣᱠᱟᱹ ᱞᱮ ᱞᱟᱹᱭᱟ ᱟᱨ ᱚᱱᱟ ᱠᱟᱹᱴᱤᱡᱟᱜ ᱠᱩᱸᱫᱽ᱾
ᱦᱮᱸ ᱟᱫᱚ ᱡᱷᱚᱛᱚ ᱥᱮᱫ ᱫᱚ ᱟᱨ ᱮᱠᱮᱭ ᱫᱚ ᱵᱟᱠᱚ ᱵᱟᱠᱚ ᱞᱟᱹᱭᱟ ᱥᱮ ᱜᱚᱴᱟ ᱫᱤᱥᱚᱢ ᱜᱮ ᱟᱞᱟᱫᱟ ᱟᱞᱟᱫᱟ ᱡᱚᱛᱚ ᱡᱤᱱᱤᱥ ᱜᱮ᱾
ᱡᱚ ᱵᱤᱞᱤ ᱢᱤᱫᱴᱟᱝ ᱦᱳᱭᱳᱜᱼᱟ, ᱧᱩᱛᱩᱢ ᱚᱱᱟ ᱨᱮᱱᱟᱜ ᱵᱷᱮᱜᱟᱨ ᱦᱩᱭᱩᱜᱼᱟ᱾
ᱦᱳᱭ
ᱟᱨᱦᱚᱸ ᱢᱤᱫᱴᱟᱝ ᱦᱮᱸ ᱢᱤᱫᱴᱟᱝ ᱡᱟᱭᱜᱟ ᱚᱱᱟ ᱡᱷᱤᱞᱞᱤ ᱯᱟᱠᱷᱤᱨᱟᱞᱚᱭ ᱚᱱᱟ ᱫᱚ ᱯᱩᱠᱷᱨᱤ ᱞᱮᱠᱟ ᱦᱮᱱᱟᱜᱼᱟ᱾
ᱦᱮᱸ
ᱟ ᱯᱩᱠᱷᱨᱤ ᱞᱮᱠᱟ ᱦᱮᱱᱟᱜᱼᱟ ᱠᱤ ᱚᱸᱰᱮ ᱦᱚᱸ ᱨᱟᱵᱟᱝ ᱫᱤᱱ ᱜᱮᱠᱚ ᱪᱟᱞᱟᱜᱼᱟ᱾ ᱱᱟᱱᱟ ᱦᱩᱱᱟᱹᱨ ᱪᱮᱬᱮ ᱪᱩᱯ ᱯᱩᱡ ᱚᱸᱰᱮ ᱠᱚ ᱦᱤᱡᱩᱜᱼᱟ᱾ ᱟ ᱢᱟᱱᱮ ᱚᱸᱰᱮ ᱫᱚ ᱵᱤᱨ ᱵᱤᱨ ᱠᱟᱱᱟ ᱥᱩᱫᱩ ᱟᱹᱰᱤ ᱢᱟᱨᱟᱝ ᱵᱤᱨ ᱞᱮᱠᱟᱱ ᱡᱟᱭᱜᱟ ᱠᱟᱱᱟ᱾ ᱟᱫᱚ ᱟᱹᱰᱤ ᱨᱚᱠᱚᱢ ᱠᱩᱡᱽ ᱪᱮᱬᱮ ᱪᱩᱯᱲᱩ ᱚᱸᱰᱮ ᱠᱚ ᱦᱤᱡᱩᱜᱼᱟ᱾ ᱟᱫᱚ ᱩᱱᱠᱩ ᱧᱮᱞ ᱞᱮ ᱛᱤᱭᱩᱜ ᱠᱚ ᱪᱟᱞᱟᱜᱼᱟ ᱟᱨ ᱯᱟᱨᱠ ᱢᱤᱫᱴᱟᱹᱝ ᱦᱮᱱᱟᱜᱼᱟ ᱥᱩᱫᱩ ᱚᱸᱰᱮ ᱮᱢᱱᱤ ᱚᱸᱰᱮ ᱫᱚ ᱩᱱᱟᱹᱜ ᱫᱟᱨᱮ ᱠᱚ ᱫᱚ ᱵᱟᱹᱱᱩᱜᱼᱟ, ᱥᱩᱫᱷᱩ ᱵᱟᱦᱟ ᱫᱟᱨᱮ ᱠᱚ ᱜᱮ ᱦᱮᱱᱟᱜᱼᱟ᱾
ᱚ ᱚᱱᱟ ᱵᱟᱦᱟ ᱫᱟᱨᱮ ᱠᱚ ᱫᱚ ᱠᱚ ᱨᱚᱦᱚᱭ ᱠᱟᱜᱼᱟ ᱦᱮᱸ ᱵᱟᱝ?
ᱦᱮᱸ ᱚᱱᱟ ᱠᱚᱫᱚ ᱠᱚ ᱨᱚᱦᱚᱭ ᱠᱟᱜᱼᱟ ᱥᱩᱫᱷᱩ ᱦᱚᱲ ᱧᱮᱞ ᱡᱚᱝ ᱞᱟᱹᱜᱤᱜ ᱜᱮ᱾
ᱵᱟᱨ ᱡᱟᱭᱜᱟ ᱜᱮ ᱫᱟᱬᱟᱱ ᱫᱚᱢ ᱪᱟᱞᱟᱣ ᱟᱠᱟᱱᱟ᱾ ᱟᱫᱚ ᱮᱴᱟᱜ ᱥᱮᱫ ᱫᱚ ᱵᱟᱢ ᱪᱟᱞᱟᱣ ᱵᱟᱲᱟ ᱟᱠᱟᱱ ᱜᱮᱭᱟ?
ᱵᱟᱝᱟ ᱟᱫᱚ ᱮᱴᱟᱜ ᱥᱮᱱ ᱫᱚ ᱱᱟᱜ ᱠᱷᱟᱱ ᱵᱟᱹᱧ ᱪᱟᱞᱟᱣ ᱟᱠᱟᱱᱟ᱾
ᱮ ᱦᱮᱸ ᱛᱚ
ᱛᱟᱦᱚᱞᱮ ᱡᱟᱦᱟᱸᱢ ᱞᱟᱹᱭ ᱠᱮᱫ ᱫᱚ ᱥᱩᱥᱩᱱᱤᱭᱟᱹ ᱵᱩᱨᱩ ᱧᱮᱞ ᱟᱠᱟᱜᱼᱟ, ᱚᱱᱟ ᱤᱫᱤ ᱠᱟᱛᱮᱜ ᱠᱟᱹᱴᱤᱡ ᱮᱢ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ᱾ ᱟᱫᱚ ᱤᱧ ᱛᱚ ᱚᱱᱟ ᱫᱚ ᱵᱟᱹᱧ ᱧᱮᱞ ᱟᱠᱟᱱᱟ᱾
ᱚ ᱟᱪᱪᱷᱟ ᱚᱱᱟ ᱥᱩᱥᱩᱱᱤᱭᱟᱹ ᱫᱚ ᱪᱮ ᱚᱱᱮ ᱵᱩᱨᱩ ᱵᱚᱸᱜᱟ ᱞᱮᱠᱟ ᱜᱮ ᱦᱩᱭᱩᱜ ᱠᱟᱱᱟ᱾ ᱚᱱᱮ ᱵᱩᱨᱩ ᱵᱚᱸᱜᱟ ᱞᱮᱠᱟᱜᱮ ᱵᱩᱨᱩ ᱠᱟᱱ ᱜᱮᱭᱟ᱾ ᱚᱱᱟ ᱦᱚᱸ ᱵᱩᱨᱩ ᱜᱮ ᱫᱮᱡᱚᱜ ᱦᱩᱭᱩᱜᱼᱟ ᱥᱩᱥᱩᱱᱤᱭᱟᱹ᱾ ᱚᱱᱟ ᱦᱚᱸ ᱪᱮᱛᱟᱱ ᱠᱚᱨᱮᱜ ᱫᱚᱠᱟᱱ ᱠᱚᱠᱚ ᱵᱟᱹᱭᱥᱟᱹᱣ ᱠᱟᱜᱼᱟ᱾ ᱚᱱᱟ ᱡᱚᱵᱤᱞᱤ ᱫᱚᱠᱟᱱ ᱫᱚ ᱵᱟᱹᱱᱩᱜᱼᱟ᱾ ᱚᱱᱮ ᱡᱚᱢᱟᱜ ᱫᱚᱠᱟᱱ ᱠᱚ ᱟᱨᱠᱤ ᱞᱟᱸᱜᱟ ᱞᱮᱱᱠᱷᱟᱱ ᱚᱱᱟᱢ ᱠᱤᱨᱤᱧᱟᱢ ᱡᱚᱢᱟᱢ ᱫᱟᱜ ᱵᱛᱚᱞ ᱠᱚ ᱟᱹᱰᱤ ᱪᱚᱴ ᱜᱮᱭᱟ ᱩᱥᱩᱞ ᱜᱮᱭᱟ ᱟᱨ ᱞᱟᱛᱟᱨ ᱨᱮᱫᱚ ᱚᱱᱮ ᱩᱱᱟᱹᱜ ᱢᱮᱞᱟ ᱠᱚᱠᱚ ᱵᱟᱹᱭᱥᱟᱹᱣ ᱠᱟᱜᱼᱟ ᱢᱮᱞᱟ ᱦᱤᱛᱚᱜ ᱫᱚ ᱵᱟ ᱠᱚ ᱪᱟᱞᱟᱜ ᱜᱮᱭᱟ ᱛᱚ ᱚᱱᱮ ᱨᱟᱵᱟᱝ ᱫᱤᱱ ᱜᱮ ᱠᱚ ᱪᱟᱞᱟᱜᱼᱟ ᱵᱤᱥᱤ ᱚᱸᱰᱮ ᱦᱚᱸ᱾
ᱦᱮᱸ
ᱟᱫᱚ ᱟᱞᱮ ᱦᱚᱸ ᱪᱟᱞᱟᱣ ᱞᱮᱱ ᱛᱟᱦᱮᱸᱫ ᱞᱮ ᱨᱟᱵᱟᱝ ᱫᱤᱱ ᱜᱮ᱾ ᱯᱤᱠᱱᱤᱠ ᱞᱮᱠᱟᱛᱮ ᱚᱸᱰᱮᱜ ᱜᱮ ᱤᱥᱤᱱ ᱵᱟᱥᱟᱝ ᱠᱟᱛᱮᱫ ᱡᱚᱢ ᱵᱟᱲᱟ ᱦᱩᱭ ᱮᱱᱟ᱾ ᱛᱟᱯᱚᱨᱮ ᱚᱱᱟ ᱵᱩᱨᱩ ᱞᱮ ᱫᱮᱡ ᱮᱱᱟ ᱢᱮᱞᱟ ᱠᱚᱞᱮ ᱧᱮᱡ ᱵᱟᱲᱟ ᱠᱮᱫᱟ᱾ ᱦᱟᱱᱟ ᱩᱥᱩᱞ ᱧᱚᱜ ᱜᱮᱭᱟ ᱫᱚᱢᱮ ᱫᱷᱤᱨᱤ ᱠᱚ ᱦᱮᱱᱟᱜᱼᱟ, ᱫᱟᱨᱮ ᱠᱚ ᱦᱚᱸ ᱦᱮᱱᱟᱜᱼᱟ, ᱥᱚᱡᱟ ᱫᱚ ᱵᱟᱝ ᱥᱚᱡᱟᱣᱟ ᱢᱟᱱᱮ ᱠᱟᱹᱴᱤᱡ ᱤᱭᱟᱹ ᱧᱚᱜ ᱠᱟ ᱠᱟᱛᱮᱫ ᱫᱮᱡᱚᱜ ᱦᱩᱭᱩᱜᱼᱟ ᱠᱚᱥᱴᱚ ᱜᱮ ᱵᱩᱡᱷᱟᱹᱜᱼᱟ᱾ ᱦᱩᱸ ᱟᱨ ᱪᱮᱛᱟᱱ ᱨᱮ ᱫᱚ ᱮᱢᱱᱤ ᱚᱱᱠᱟ ᱤᱭᱟᱹ ᱜᱮ ᱦᱮᱱᱟᱜ ᱟ᱾ ᱪᱮᱛᱟᱱ ᱨᱮ ᱫᱚ ᱚᱱᱠᱟ ᱵᱚᱸᱜᱟ ᱵᱩᱨᱩ ᱫᱚ ᱵᱟᱝ ᱦᱩᱭᱩᱜ ᱜᱮᱭᱟ᱾ ᱡᱮ ᱚᱸᱰᱮ ᱵᱚᱸᱜᱟᱭᱟ ᱠᱚ ᱪᱮᱛᱟᱱ ᱨᱮ ᱥᱮ ᱪᱮᱫ ᱠᱟ ᱚᱱᱠᱟ ᱫᱚ ᱵᱟᱝ ᱥᱩᱫᱩ ᱫᱮᱡᱚᱜ ᱜᱮᱭᱟ ᱠᱚ᱾ ᱟᱨ ᱢᱤᱫᱴᱟᱝ ᱫᱚ ᱟᱹᱰᱤ ᱩᱥᱩᱞ ᱜᱮᱭᱟ ᱟᱨ ᱚᱸᱰᱮ ᱫᱚ ᱵᱟᱞᱮ ᱥᱮᱴᱮᱨ ᱫᱟᱲᱮᱭᱟᱫᱟ᱾ ᱢᱟᱱᱮ ᱠᱟᱹᱴᱤᱡ ᱚᱱᱟ ᱫᱚ ᱪᱟᱞᱟᱜ ᱦᱩᱭᱩᱜᱼᱟ, ᱪᱟᱞᱟᱣ ᱛᱮ ᱟᱨ ᱠᱟᱹᱴᱤᱡ ᱫᱮᱡᱚᱜ ᱦᱩᱭᱩᱜᱼᱟ ᱛᱟᱦᱚᱞᱮ ᱚᱱᱟ ᱫᱚ᱾ ᱵᱟᱞᱮ ᱪᱟᱞᱟᱣ ᱫᱟᱲᱮᱭᱟᱫᱟ ᱛᱚ᱾ ᱠᱷᱚᱱᱟᱜ ᱜᱮᱞᱮ ᱟᱬᱜᱚ ᱦᱮᱡ ᱮᱱᱟ ᱟᱨᱦᱚᱸ ᱚᱱᱠᱟ ᱢᱮᱞᱟ ᱠᱚᱜᱮ ᱵᱟᱹᱭᱥᱟᱹᱜᱼᱟ ᱫᱚᱠᱟᱱ ᱠᱚ ᱢᱟᱱᱮ ᱢᱮᱞᱟᱨᱮ ᱡᱮᱢᱚᱱ ᱡᱟᱦᱟᱱᱟᱜ ᱠᱚ ᱵᱟᱠᱚ ᱦᱮᱸ ᱤᱭᱟᱹ ᱠᱟᱜ ᱫᱚᱠᱟᱱ ᱠᱟᱜ ᱚᱱ ᱚᱱᱠᱟᱱᱟᱜ ᱜᱮ ᱚᱸᱰᱮ ᱫᱚ ᱦᱟᱱᱮ ᱜᱮᱸᱫᱟᱜ ᱫᱚᱠᱟᱱ ᱫᱚᱠᱟᱱ ᱥᱮ ᱦᱟᱱᱟ ᱱᱚᱣᱟ ᱚᱱᱠᱟᱱ ᱫᱚᱠᱟᱱ ᱠᱚ ᱫᱚ ᱵᱟᱹᱱᱩᱜᱼᱟ᱾
ᱛᱟᱦᱚᱞᱮ ᱚᱱᱟ ᱫᱚ ᱢᱤᱫᱴᱟᱝ ᱚᱠᱛᱚ ᱚᱠᱛᱚ ᱦᱮᱱᱟᱜᱼᱟ ᱴᱟᱭᱤᱢ ᱚᱱᱟ ᱴᱟᱭᱤᱢ ᱨᱮᱜᱮ ᱠᱚ ᱵᱚᱸᱜᱟ ᱵᱩᱨᱩᱭᱟ ᱥᱮ ᱪᱮᱫ ᱥᱮ ᱫᱤᱱ ᱦᱤᱞᱳᱜ ᱜᱮᱠᱚ ᱵᱚᱸᱜᱟ ᱵᱩᱨᱩᱭᱟ
ᱵᱟᱝ ᱟ ᱚᱱᱮ ᱵᱚᱸᱜᱟᱼ ᱵᱩᱨᱩ ᱫᱚ ᱱᱟᱦᱟᱜ ᱚᱸᱰᱮ ᱫᱚ ᱚᱸᱰᱮ ᱠᱚᱛᱮ ᱫᱚ ᱵᱟᱞᱮ ᱥᱮᱴᱮᱨ ᱠᱟᱜᱼᱟ, ᱡᱟᱦᱟᱸ ᱴᱷᱮᱱ ᱫᱷᱟᱹᱵᱤᱡ ᱞᱟᱹᱭᱟ ᱠᱚ ᱵᱚᱸᱜᱟ ᱦᱮᱱᱟᱭᱟ᱾ ᱟᱫᱚ ᱛᱤᱥ ᱠᱚ ᱵᱚᱸᱜᱟ ᱦᱩᱭᱩᱜᱼᱟ, ᱚᱱᱟ ᱫᱚ ᱱᱟᱜ ᱵᱟᱹᱧ ᱵᱟᱲᱟᱭᱟ ᱟᱫᱚ ᱟᱞᱮᱫ ᱫᱚ ᱨᱟᱵᱟᱝ ᱥᱩᱚᱢᱚᱭ ᱞᱮ ᱪᱟᱞᱟᱣᱮᱱᱟ ᱦᱟᱱᱮ ᱡᱚᱠᱷᱚᱱ ᱫᱟᱬᱟᱱ ᱠᱚ ᱪᱟᱞᱟᱜ ᱜᱮᱭᱟ ᱩᱱ ᱥᱩᱚᱢᱚᱭ ᱚᱱᱠᱟ ᱡᱮ ᱚᱱᱠᱟ ᱥᱤᱡᱤᱱ ᱚᱱᱠᱟ ᱠᱚ ᱪᱟᱞᱟᱜᱼᱟ ᱥᱮ ᱪᱮᱫᱠᱟ ᱱᱚᱣᱟ ᱱᱤᱛᱚᱜ ᱵᱚᱸᱜᱟ ᱵᱩᱨᱩ ᱦᱩᱭᱩᱜ ᱠᱟᱱᱟ ᱚᱱᱠᱟᱱᱟᱜ ᱫᱚ ᱵᱟᱹᱧ ᱵᱟᱲᱟᱭᱟ ᱢᱟᱱᱮ ᱟᱞᱮ ᱫᱚ ᱨᱟᱵᱟᱝ ᱥᱩᱚᱢᱟᱹᱭ ᱞᱮ ᱪᱟᱞᱟᱣ ᱞᱮᱱ ᱛᱟᱦᱮᱸᱼᱟ ᱩᱱ ᱥᱩᱢᱟᱹᱭ ᱜᱮᱞᱮ ᱧᱮᱞ ᱟᱠᱟᱜᱼᱟ᱾ ᱫᱟᱬᱟᱱ ᱞᱮᱠᱟ ᱛᱮ ᱟᱨᱦᱚᱸ ᱛᱤᱥ ᱠᱚ ᱵᱚᱸᱜᱟᱭᱟ ᱚᱱᱟ ᱫᱚ ᱦᱜ ᱠᱷᱟᱱ ᱵᱟᱹᱧ ᱵᱟᱲᱟᱭᱟ᱾ ᱟ
ᱫᱚᱠᱟᱱ ᱠᱚᱠᱚ ᱵᱟᱹᱭᱥᱟᱹ